ᱦᱮᱞᱳ
ᱦᱮᱞᱳ
ᱦᱮᱸ ᱦᱚᱜᱼᱚᱭ ᱞᱤᱧ ᱟᱸᱡᱚᱢ ᱫᱟ᱾
ᱜᱚᱝᱠᱮ ᱡᱚᱦᱟᱨ ᱜᱮ᱾
ᱜᱚᱝᱠᱮ ᱛᱟᱞᱦᱮ ᱡᱚᱦᱟᱨ ᱜᱮ᱾ ᱪᱮᱫ ᱠᱚᱵᱮᱱ ᱪᱤ
ᱫᱤᱭᱮ ᱪᱮᱜ ᱞᱮᱠᱟ ᱫᱟᱜ ᱡᱟᱹᱲᱤ? ᱜᱚᱝᱠᱮ ᱰᱤᱣᱴᱤ ᱞᱤᱧ ᱧᱟᱢ ᱠᱟᱫᱟ᱾
ᱚ ᱫᱟᱜ ᱡᱟᱹᱲᱤ ᱦᱚᱸ ᱱᱚᱛᱮ ᱱᱚᱜᱼᱚᱭ ᱚᱵᱚᱥᱥᱚ ᱛᱮᱦᱮᱧ ᱜᱮ ᱦᱚᱸᱜᱼᱚᱭ ᱛᱮᱦᱤᱧ ᱜᱮ ᱠᱟᱹᱴᱤᱜ ᱡᱳᱨ ᱧᱚᱜ ᱡᱚᱨᱚᱭᱱᱟ, ᱟᱯᱮ ᱚᱱᱛᱮ ᱪᱮᱫ ᱞᱮᱠᱟ ᱫᱟᱜ?
ᱜᱚᱝᱠᱮ ᱱᱚᱛᱮ ᱦᱚᱸᱭ ᱫᱟᱜ ᱠᱟᱜ ᱜᱮᱭᱟ ᱧᱤᱫᱟᱹ ᱵᱟᱨᱚ ᱵᱟᱡᱟᱜ ᱠᱷᱚᱡ ᱮᱠᱫᱚᱢ᱾ ᱛᱮᱦᱮᱧ ᱥᱮᱛᱟᱜ ᱫᱚᱥ ᱵᱟᱡᱮ ᱫᱷᱟᱹᱵᱤᱡ᱾
ᱚ ᱛᱟᱦᱚᱞᱮ ᱵᱷᱟᱞᱤ ᱜᱮ ᱫᱟᱜ ᱠᱟᱫᱟ?
ᱟᱹᱰᱤ ᱜᱷᱟᱹᱲᱤᱜ
ᱟᱸ ᱛᱟᱦᱞᱮ ᱨᱚᱦᱚᱭ ᱫᱷᱩᱨᱟᱹᱣ ᱠᱟᱱᱟ ᱥᱮ ᱵᱟᱝ?
ᱦᱮᱸ ᱵᱟᱝ ᱜᱚᱝᱠᱮ ᱟᱞᱮ ᱥᱮᱜ ᱫᱚ ᱛᱚᱞᱟ ᱜᱮ ᱟᱹᱣᱨᱤ ᱞᱟᱹᱴᱩᱜᱼᱟ᱾ ᱛᱚᱞᱟ ᱜᱮ ᱟᱹᱣᱨᱤ ᱞᱟᱹᱴᱩᱜᱼᱟ᱾ ᱜᱟᱹᱪᱷᱤ ᱟᱯᱮ ᱠᱚᱫᱚ ᱯᱮ ᱨᱚᱦᱚᱭ ᱵᱟᱲᱟ ᱠᱮᱫᱟ ᱥᱮ ᱵᱟᱝ ᱛᱟᱦᱞᱮ?
ᱟᱞᱮᱥᱮᱱ ᱫᱚ ᱚᱱᱠᱟ ᱵᱟᱹᱭᱦᱟᱹᱲ ᱵᱟᱹᱭᱦᱟᱹᱲ ᱛᱮᱠᱚ ᱨᱚᱦᱚᱭᱮᱫᱟ᱾ ᱛᱚᱞᱟ ᱠᱚᱫᱚ ᱞᱟᱹᱴᱩ ᱠᱟᱱ